ᱦᱮᱞᱳ ᱦᱮᱞᱳ
ᱦᱮᱞᱳ
ᱦᱮᱸ ᱟᱹᱞᱤᱧᱟᱜ ᱨᱚᱲ ᱟᱸᱡᱚᱢᱚᱜ ᱠᱟᱱᱟ
ᱦᱮᱸ ᱟᱸᱡᱚᱢ ᱧᱟᱞᱟᱢ ᱟᱸᱡᱚᱢ ᱧᱟᱢ ᱫᱟᱞᱤᱧ ᱫᱟᱹᱭ
ᱦᱳᱭ ᱥᱟᱹᱜᱩᱱ ᱥᱮᱛᱟᱜ ᱡᱚᱦᱟᱨ
ᱦᱮᱸ ᱥᱟᱹᱜᱩᱱ ᱥᱮᱛᱟᱜ ᱡᱚᱦᱟᱨ
ᱱᱟᱯᱟᱭ ᱵᱟᱲᱟ ᱜᱮ ᱛᱚ
ᱦᱳᱭ ᱱᱟᱯᱟᱭ ᱵᱟᱲᱟ ᱜᱮ ᱟᱯᱮ ᱜᱮ ᱫᱟᱹᱭ ᱪᱮᱫ ᱞᱮᱠᱟ?
ᱟᱞᱮ ᱦᱚᱸ ᱱᱟᱯᱟᱭ ᱜᱮ ᱢᱮᱱᱟᱜ ᱞᱮᱭᱟ ᱮᱠᱷᱚᱱ ᱫᱚ᱾
ᱚ ᱟᱪᱪᱷᱟ
ᱪᱮᱫ ᱞᱮᱠᱟ ᱫᱟᱜ ᱡᱟᱹᱲᱤ ᱦᱩᱭᱩᱜ ᱠᱟᱱᱟ ᱚᱱᱛᱮ ᱫᱚ?
ᱟᱞᱮ ᱱᱚᱛᱮ ᱫᱚ ᱪᱮᱫ ᱤᱧ ᱢᱮᱱᱟ ᱫᱟᱹᱭ ᱞᱮᱠᱷᱟ ᱥᱩᱢᱩᱱ ᱨᱮᱢᱟ ᱡᱟᱹᱥᱛᱤ ᱫᱷᱟᱨᱟ ᱜᱮ, ᱯᱩᱱ ᱢᱚᱬᱮ ᱢᱟᱦᱟ ᱴᱟᱱᱟ ᱡᱟᱠᱮ ᱡᱟᱯᱩᱫ᱾ ᱡᱟᱹᱯᱩᱫ ᱡᱟᱦᱟᱸ ᱵᱚᱱ ᱢᱮᱱᱫᱟ ᱡᱟᱹᱯᱩᱫ ᱞᱮᱠᱟ ᱚᱱᱠᱟ ᱡᱟᱹᱯᱩᱫ ᱮᱫᱟ, ᱠᱤᱱᱛᱩ ᱚᱱᱠᱟ ᱠᱟᱹᱢᱤ ᱨᱮᱢᱟ ᱵᱟᱝ ᱞᱟᱜᱟᱜ ᱠᱟᱱ ᱜᱮᱭᱟ ᱱᱟᱥᱮ ᱱᱟᱥᱮ ᱜᱮ ᱫᱟᱜ ᱡᱟᱹᱲᱤ ᱮᱫᱟᱭ᱾
ᱦᱳᱭ ᱦᱳᱭ ᱦᱳᱭ ᱦᱳᱭ
ᱟᱯᱮ ᱚᱱᱛᱮ ᱫᱚ ᱫᱟᱹᱭ ᱛᱟᱯᱮ
ᱟᱞᱮ ᱦᱚᱸ ᱱᱚᱛᱮ ᱫᱚ ᱫᱤᱱᱟᱹᱢ ᱜᱮ ᱢᱟᱱᱮ ᱯᱮ ᱯᱩᱱ ᱢᱚᱬᱮ ᱫᱤᱱ ᱫᱚ ᱫᱟᱜ ᱡᱟᱹᱲᱤ ᱦᱩᱭᱩᱜ ᱠᱟᱱ ᱜᱮᱭᱟ ᱞᱮᱛᱟᱲ ᱜᱮ᱾ ᱠᱷᱟᱱ ᱫᱚ ᱟᱫᱚ ᱟᱞᱮᱥᱮᱱ ᱫᱚ ᱠᱟᱹᱴᱤᱡ ᱫᱚ ᱰᱷᱮᱨ ᱜᱮ ᱫᱟᱜ ᱡᱟᱹᱲᱤ ᱠᱟᱜ ᱟᱭ, ᱟᱫᱚ ᱦᱩᱲᱩ ᱨᱚᱦᱚᱭ ᱠᱚ ᱮᱛᱚᱦᱚᱵ ᱦᱩᱭᱩᱜ ᱠᱟᱱᱟ᱾
ᱚ ᱮᱛᱚᱦᱚᱵ ᱠᱮᱫᱟ ᱯᱮ ᱦᱩᱲᱩ ᱨᱚᱦᱚᱭ?
ᱦᱚ ᱮᱛᱚᱦᱚᱵ ᱠᱮᱫᱟᱞᱮ, ᱡᱟᱦᱟᱸ ᱵᱟᱹᱭᱦᱟᱹᱲ ᱜᱮ ᱦᱳᱭ ᱚᱱᱟ ᱠᱚᱨᱮᱱ ᱫᱚ ᱨᱚᱦᱚᱭ ᱜᱟᱱ ᱠᱟᱱᱟ ᱚᱱᱟ ᱠᱚᱨᱮ ᱫᱚ ᱨᱚᱦᱚᱭ ᱦᱩᱭᱩᱜ ᱠᱟᱱᱟ᱾
ᱦᱳᱭ ᱦᱳᱭ
ᱦᱳᱭ ᱟᱫᱚ ᱟᱯᱮ ᱥᱮᱱ ᱫᱚ ᱵᱟᱯᱞᱟ ᱚᱲᱟᱜ ᱦᱩᱭᱩᱜ ᱜᱮᱭᱟ ᱥᱮ ᱟᱥᱟᱲ ᱵᱚᱸᱜᱟ ᱠᱚ ᱵᱟᱯᱞᱟᱜ ᱜᱮᱭᱟ ᱥᱮ ᱵᱟᱝ ᱜᱮ?
ᱦᱳᱭ ᱵᱟᱯᱞᱟᱜ ᱠᱟᱱ ᱜᱮᱭᱟ ᱠᱚ ᱫᱟᱹᱭ ᱦᱚᱞᱟ ᱜᱮ ᱢᱤᱫᱴᱮᱱ ᱞᱚᱜᱽᱱᱚ ᱛᱟᱦᱮᱸ ᱠᱟᱱᱟ ᱥᱮ ᱟᱫᱚ ᱟᱞᱮ ᱯᱟᱥᱮᱨ ᱟᱹᱛᱩ ᱩᱱᱤᱭᱟᱜ ᱢᱟᱭᱤᱠ ᱥᱟᱲᱮ ᱟᱸᱡᱚᱢ ᱦᱤᱡᱩᱜ ᱠᱟᱱᱟ ᱟᱫᱚᱞᱮ ᱢᱮᱱᱫᱟ ᱢᱟᱥᱮ ᱚᱠᱚᱭ ᱪᱚ ᱱᱩᱱᱟᱹᱜ ᱡᱟᱹᱯᱩᱜ ᱨᱮᱫᱚ ᱠᱚ ᱵᱟᱯᱞᱟᱜ ᱠᱟᱱ ᱱᱩᱱᱟᱹᱜ ᱡᱟᱹᱯ ᱯᱩᱜ ᱫᱟ
ᱦᱳᱭ ᱵᱟᱯᱞᱟ ᱦᱩᱭᱮᱱ ᱜᱮᱭᱟ ᱦᱩᱭᱩᱜ ᱠᱟᱱ ᱜᱮᱭᱟ ᱵᱟᱯᱞᱟ ᱚᱲᱟᱜ ᱦᱚᱞᱟ ᱢᱮᱫ ᱴᱮᱱ ᱞᱚᱜᱱᱚ ᱛᱟᱦᱮᱸ ᱠᱟᱱᱟ ᱟᱨ ᱢᱤᱫᱴᱮᱱ ᱢᱮᱱᱟᱜᱼᱟ ᱛᱚ
ᱦᱳᱭ ᱵᱟᱯᱞᱟᱜ ᱠᱟᱱ ᱜᱮᱭᱟ ᱠᱚ ᱟᱞᱮ ᱦᱚᱸ ᱢᱟᱭᱤᱠ ᱥᱟᱹᱲᱮ ᱠᱚᱞᱮ ᱟᱸᱡᱚᱢ ᱫᱟ ᱢᱟᱥᱮ ᱱᱩᱱᱟᱹᱜ ᱡᱟᱹᱯᱩᱜ ᱨᱮᱫᱚ ᱚᱠᱚᱭ ᱫᱚᱠᱚ ᱵᱟᱯ ᱯᱞᱟᱜ ᱠᱟᱱᱟ
ᱦᱳᱭ ᱟᱫᱚ ᱵᱟᱯᱞᱟ ᱫᱚ ᱟᱯᱮᱥᱮᱫ ᱫᱚ ᱪᱮᱫ ᱞᱮᱠᱟ ᱦᱩᱭᱩᱜᱼᱟ? ᱥᱤᱧ ᱵᱮᱲᱟ ᱥᱮ ᱧᱤᱫᱟᱹ ᱵᱮᱲᱟ ᱪᱮᱫ ᱞᱮᱠᱟ?
ᱟᱞᱮᱥᱮᱫ ᱫᱚ ᱫᱟᱹᱭ ᱥᱤᱧ ᱵᱮᱲᱟ ᱫᱚ ᱚᱱᱟ ᱡᱟᱦᱟᱸ ᱟᱛᱩ ᱦᱚᱲᱟᱜ ᱠᱟᱹᱢᱤ ᱠᱚ ᱱᱟᱭᱠᱮ ᱠᱚᱣᱟᱜ ᱯᱩᱡᱟᱹ ᱛᱷᱮᱠᱮ ᱢᱟᱡᱷᱤ ᱠᱚᱣᱟᱜ ᱛᱟᱯᱚᱨᱮ ᱚᱱᱮ ᱪᱷᱟᱢᱰᱟ ᱫᱟᱯ ᱠᱚ ᱡᱟᱦᱟᱸ ᱠᱚ ᱢᱮᱱᱫᱟ
ᱟ ᱦᱟ
ᱟᱞᱮᱥᱮᱜ ᱢᱟ ᱚᱱᱟ ᱠᱚ ᱥᱟᱱᱟᱢᱟᱜ ᱦᱩᱭᱩᱜᱼᱟ ᱟᱨ ᱡᱚᱛᱚᱠᱷᱚᱱ ᱦᱟᱱᱮ ᱥᱩᱱᱫᱟᱹ ᱴᱟᱭᱤᱢ ᱡᱟᱦᱟᱸ ᱵᱚᱱ ᱢᱮᱱᱮᱜ ᱛᱮᱵᱚᱱ ᱠᱚᱨᱟᱣᱟ ᱥᱮ ᱚᱱᱟ ᱯᱚᱨᱮ ᱪᱷᱟᱲᱟ ᱵᱟᱯᱞᱟ ᱢᱟᱱᱮ ᱠᱟᱹᱢᱤ ᱠᱚᱫᱚ ᱵᱟᱝ ᱮᱛᱚᱦᱚᱵᱚᱜᱼᱟ ᱡᱟᱦᱟᱸ ᱠᱚ ᱰᱟᱹᱣᱟᱹ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱟᱹᱢᱤ ᱠᱚ ᱛᱟᱦᱮᱱᱟ ᱥᱩᱱᱩᱢ ᱥᱟᱥᱟᱝ ᱚᱡᱚᱜ ᱠᱚ
ᱦᱮᱸ ᱦᱮᱸ ᱦᱮᱸ
ᱚᱱᱟ ᱠᱚᱫᱚ ᱚᱱᱟ ᱢᱟᱡᱟᱱ ᱟᱹᱭᱩᱵ ᱪᱷᱟᱲᱟ ᱵᱟᱝ ᱮᱛᱚᱦᱚᱵᱚᱜᱼᱟ ᱵᱟᱹᱠᱤ ᱠᱟᱹᱢᱤ ᱫᱚ ᱡᱟᱦᱟᱸ ᱥᱮᱛᱟᱜ ᱠᱷᱚᱱᱟᱜ ᱛᱟᱦᱮᱱᱟ ᱚᱱᱟ ᱫᱚ ᱪᱷᱟᱢᱰᱟ ᱛᱚᱞ ᱠᱚᱜᱮ ᱟᱨ ᱡᱟᱦᱟᱸ ᱫᱟᱹᱭ ᱚᱱᱮ ᱨᱟᱥᱛᱟ ᱚᱱᱮ ᱪᱮᱛᱟᱱ ᱤᱭᱟᱹ ᱨᱮᱠᱚ ᱛᱚᱞ ᱠᱟᱜ-ᱟ ᱥᱮ ᱵᱟᱹᱧ ᱢᱮᱱ ᱫᱟᱲᱮᱭᱟᱜ ᱠᱟᱱᱟ ᱪᱮᱫ ᱠᱚ ᱢᱮᱱᱟ ᱚᱱᱮ ᱥᱩᱛᱟᱹᱢ ᱥᱩᱛᱟᱹᱢ ᱤᱧ ᱢᱮᱱᱟ ᱵᱩᱥᱩᱵ ᱵᱟᱵᱮᱨ ᱛᱮ ᱚᱱᱮ ᱩᱞ ᱥᱟᱠᱟᱢ ᱰᱟᱹᱨ ᱵᱟᱠᱚ ᱛᱚᱞ ᱠᱟᱜ ᱜᱮᱭᱟ ᱦᱳᱭ ᱚᱱᱟ ᱠᱚᱨᱮᱜ ᱜᱮᱠᱚ ᱢᱤᱭᱟ ᱟᱨ ᱠᱚ ᱛᱩ ᱨᱮᱱ ᱦᱚᱲ ᱠᱚᱠᱚ ᱦᱤᱡᱩᱜᱼᱟ ᱟᱨ ᱩᱱᱠᱩ ᱱᱟᱭ ᱢᱟᱹᱡᱷᱤ ᱮᱢᱟᱱ ᱠᱚ ᱢᱟᱱᱮ ᱞᱟᱹᱴᱩ ᱞᱟᱹᱴᱩ ᱦᱚᱲ ᱠᱚᱠᱚ ᱦᱤᱡᱩᱜᱼᱟ ᱚᱱᱟ ᱠᱚᱜᱮ ᱠᱟᱹᱢᱤ ᱜᱮᱭᱟ ᱟᱨ ᱧᱤᱫᱟᱹ ᱜᱮ ᱦᱩᱭᱩᱜᱼᱟ ᱵᱟᱯᱞᱟ ᱫᱚ᱾ ᱟᱨ ᱟᱯᱮ ᱚᱱᱛᱮ ᱫᱚ? ᱨᱚᱲ ᱵᱟᱢ ᱟᱸᱡᱚᱢ ᱧᱟᱢᱫᱟ ᱦᱮ ᱫᱟᱹᱭ?
ᱦᱚᱸ ᱱᱤᱛ ᱱᱤᱛᱚᱜ ᱞᱟᱹᱭᱢᱮ ᱢᱟ ᱱᱤᱛᱚᱜ ᱤᱧ ᱟᱸᱡᱚᱢᱫᱟ
ᱚ ᱢᱮᱱᱫᱟᱹᱧ ᱟᱞᱮ ᱱᱚᱛᱮ ᱫᱚ ᱥᱤᱧ ᱵᱮᱲᱟ ᱫᱚ ᱩᱱᱠᱩ ᱢᱟᱹᱡᱷᱤ ᱠᱚᱣᱟᱜ ᱛᱟᱯᱚᱨᱮ ᱜᱚᱰᱮᱛ ᱠᱚᱠᱚ ᱛᱟᱦᱮᱱ ᱜᱮᱭᱟ ᱟᱨᱦᱚᱸ ᱞᱟᱹᱠ ᱴᱩ ᱞᱟᱹᱴᱩ ᱦᱚᱲ ᱠᱚ ᱩᱱᱠᱩᱣᱟᱜ ᱠᱟᱹᱢᱤ ᱜᱮ ᱟᱨ ᱢᱟᱸᱡᱟᱱ ᱟᱹᱭᱩᱵ ᱫᱚ ᱠᱩᱲᱤ ᱜᱤᱫᱽᱨᱟᱹ ᱥᱮ ᱡᱟᱦᱟᱸᱭ ᱭᱟᱜ ᱵᱟᱯᱞᱟ ᱩᱱᱤᱭᱟᱜ ᱜᱮ ᱥᱟᱥᱟᱝ ᱥᱩᱱᱩᱢ ᱚᱡᱚᱜ ᱠᱚ ᱠᱟᱹᱢᱤ ᱦᱩᱭᱩᱜᱼᱟ ᱚᱱᱠᱟ ᱞᱮᱠ ᱠᱟ ᱢᱟᱱᱮ ᱧᱤᱫᱟᱹ ᱜᱮ ᱵᱟᱯᱞᱟ ᱦᱩᱭᱩᱜᱼᱟ᱾ ᱟᱨ ᱟᱯᱮ ᱚᱱᱛᱮ ᱫᱚ?
ᱦᱚᱸ ᱟᱞᱮ ᱚᱱᱛᱮ ᱱᱚᱛᱮ ᱦᱚᱸ ᱚᱱᱠᱟ ᱞᱮᱠᱟᱜᱮ ᱯᱮ ᱟᱞᱮ ᱥᱮᱱ ᱫᱚ ᱯᱮᱫᱤᱱ ᱞᱟᱦᱟ ᱜᱤᱨᱟᱹ ᱠᱚ ᱛᱚᱞᱟ ᱜᱤᱨᱟᱹ ᱢᱟᱱᱮ ᱯᱮ ᱫᱤᱱ ᱠᱤ ᱵᱟ ᱢᱚᱬᱮ ᱫᱤᱱ ᱞᱟᱦᱟ ᱜᱤᱨᱟᱹ ᱠᱚ ᱛᱚᱞᱟ ᱜᱤᱨᱟᱹ ᱮᱢ ᱜᱤᱨᱟᱹ ᱵᱟᱝ ᱛᱚᱞ ᱞᱮᱠᱷᱟᱡ ᱢᱟ ᱮᱜ ᱯᱮᱲᱟ ᱵᱟᱠᱚ ᱱᱮᱶᱛᱟ ᱫᱟᱲᱮ ᱭᱟᱠᱚᱣᱟ ᱱᱮᱛᱟᱨ ᱜᱮ ᱯᱷᱳᱱ ᱛᱮᱵᱚᱱ ᱢᱮᱛᱟ ᱠᱚ ᱠᱟᱱᱟ ᱞᱟᱦᱟᱛᱮ ᱵᱷᱟᱜᱮ ᱦᱩᱭᱩᱜ-ᱟ ᱥᱮ ᱟᱫᱚ ᱜᱤ ᱛᱚᱞᱟ ᱜᱤᱨᱟᱹ ᱛᱚᱞ ᱯᱚᱨᱮ ᱫᱚ ᱟᱞᱮ ᱥᱮᱱ ᱫᱚ ᱠᱩᱲᱤ ᱜᱤᱫᱽᱨᱟᱹ ᱛᱟᱢ ᱠᱚᱲᱟ ᱜᱤᱫᱽᱨᱟᱹ ᱛᱟᱢ ᱢᱟᱱᱮ ᱵᱟᱦᱮᱨ ᱫᱚ ᱵᱟᱠᱚ ᱩᱰᱩᱠ ᱦᱚᱪᱚᱣᱟ ᱠᱚᱜᱮᱭᱟ ᱢᱟᱱᱮ ᱩᱱᱠᱩ ᱫᱚ ᱚᱲᱟᱜ ᱨᱮᱜᱮ ᱠᱚ ᱛᱟᱦᱮᱱ ᱜᱮᱭᱟ ᱠᱚ ᱡᱟᱦᱟᱸ ᱛᱮ ᱮᱠᱞᱟ ᱵᱟᱠᱚ ᱥᱮᱱ ᱪᱚ ᱟᱠᱚ ᱥᱮ ᱚᱱᱠᱟ ᱞᱮᱠᱟ ᱟᱫᱚ ᱟᱞᱮ ᱥᱮᱱ ᱦᱚᱸ ᱧᱤᱫᱟᱹ ᱵᱟᱯᱞᱟ ᱜᱮ ᱢᱮᱱᱠᱷᱟᱱ ᱟᱞᱮ ᱥᱮᱫ ᱥᱤᱧ ᱵᱮᱲᱟ ᱢᱟ ᱚᱱᱟ ᱫᱚ ᱡᱚᱛᱚ ᱦᱚᱲ ᱜᱮᱠᱚ ᱵᱟᱲᱟᱭᱟ ᱪᱷᱟᱢᱰᱟ ᱭᱟᱠᱚ ᱥᱮ ᱢᱤᱫᱴᱮᱡ ᱛᱷᱟᱱ ᱠᱚ ᱵᱮᱱᱟᱣᱟ ᱢᱟᱹᱡᱷᱤ, ᱜᱚᱰᱮᱛ, ᱡᱚᱜᱽ ᱯᱟᱨᱟᱱᱤ ᱩᱱᱠᱩ ᱠᱚ ᱠᱚ ᱛᱟᱦᱮᱱ ᱛᱟᱦᱮ ᱦᱳᱭ ᱟᱫᱚ ᱥᱟᱥᱟᱝ ᱥᱟᱹᱲᱤ ᱠᱚ ᱥᱟᱥᱟᱝ ᱤᱭᱟᱹ ᱯᱚᱨ ᱛᱚ ᱟᱞᱮᱥᱮᱫ ᱫᱚ ᱵᱟᱨ ᱦᱚᱲ ᱛᱤᱛᱨᱤ ᱵᱟᱠᱤᱱ ᱛᱟᱦᱮᱱᱟ ᱵᱟᱨᱭᱟ ᱠᱩᱲᱤ
ᱦᱳᱭ
ᱟᱫᱚ ᱩᱱᱠᱤᱱ ᱜᱮ ᱡᱷᱚᱛᱚᱱᱟᱜ ᱠᱤᱱ ᱠᱟᱹᱢᱤᱭᱟ ᱚᱱᱟ ᱫᱚ ᱦᱳᱭ ᱟᱫᱚ ᱥᱟᱥᱟᱝ ᱠᱚᱠᱚ ᱨᱤᱫ ᱪᱚ ᱠᱚ ᱥᱟᱥᱟᱝ ᱥᱟᱹᱲᱤ ᱠᱚᱠᱚ ᱜᱟᱵᱟᱣ ᱟᱠᱚ ᱦᱮᱸᱥᱮ ᱟᱫᱚ ᱚᱱᱠᱟ ᱞᱮᱠᱟ ᱫᱚ ᱥᱤᱧ ᱵᱮᱲᱟ ᱜᱮ ᱤᱭᱟᱹ ᱫᱚ ᱥᱩᱱᱩᱢ ᱥᱟᱥᱟᱝ ᱫᱚ ᱯᱮ ᱫᱷᱟᱣ ᱚᱡᱚᱜ ᱦᱩᱭᱩᱜᱼᱟ ᱛᱚ ᱯᱮ ᱫᱷᱟᱣ ᱥᱮ ᱦᱮᱸ ᱯᱮ ᱫᱷᱟᱣ ᱜᱮ
ᱦᱚᱭ-ᱦᱚᱭ
ᱛᱚ ᱵᱟᱨᱚᱴᱟ ᱫᱤᱠᱮ ᱢᱤᱫ ᱫᱷᱟᱣ ᱠᱚ ᱚᱡᱚᱜ ᱠᱚᱣᱟ ᱟᱨ ᱢᱤᱫ ᱫᱷᱟᱣ ᱫᱚ ᱢᱟᱡᱟᱱ ᱫᱤᱠᱮ ᱟᱨ ᱢᱤᱫ ᱫᱷᱟᱣ ᱫᱚ ᱦᱩᱭᱩᱜ ᱠᱟᱱᱟ
ᱪᱮᱫ ᱦᱚᱸ ᱵᱟᱝ ᱟᱸᱡᱚᱢᱚᱜ ᱠᱟᱱᱟ
ᱥᱟᱥᱟᱝ ᱠᱚᱣᱟ ᱟᱫᱚ ᱦᱮᱡ ᱠᱟᱛᱮ ᱠᱚ ᱚᱡᱚᱜ ᱠᱚᱣᱟ ᱠᱚ
ᱚ ᱢᱟᱱᱮ ᱯᱮ ᱫᱷᱟᱣ ᱠᱚ ᱚᱡᱚᱜ ᱟᱯᱮ ᱚᱱᱛᱮ ᱫᱚ
ᱦᱮᱸ ᱯᱮ ᱫᱷᱟᱣ ᱜᱮ ᱚᱡᱚᱜ ᱦᱩᱭᱩᱜᱼᱟ᱾ ᱵᱟᱨ ᱫᱷᱟᱣ ᱫᱚ ᱱᱚᱰᱮᱱᱟᱜ ᱥᱩᱱᱩᱢ ᱥᱟᱥᱟᱝ ᱟᱨ-ᱟᱨ ᱯᱮ ᱫᱷᱟᱣ ᱨᱮᱫᱚ ᱦᱟᱱᱮ ᱡᱟᱦᱟᱸᱭ ᱡᱟᱶᱟᱭ ᱚᱲᱟᱜ ᱨᱮ ᱠᱷᱚᱱᱟᱜ ᱠᱚ ᱟᱹᱜᱩᱭᱟᱠᱚ ᱡᱟᱶᱟᱭ ᱚᱡᱚᱜ ᱥᱟᱨᱮᱡ ᱡᱟᱦᱟᱸ ᱥᱩᱱᱩᱢ ᱥᱟᱥᱟᱝ ᱚᱱᱟ ᱥᱩᱱᱩᱢ ᱥᱟᱥᱟᱝ ᱠᱚ ᱚᱡᱚᱜᱮᱭᱟ ᱵᱟᱹᱦᱩ ᱠᱩᱲᱤ ᱦᱚᱭ ᱟᱨ ᱟᱞᱮ ᱫᱚ ᱚᱱᱮ ᱤᱭᱟᱹ ᱠᱚ ᱠᱷᱟᱸᱰᱟ ᱫᱟᱜ ᱠᱚ ᱦᱩᱭᱩᱜ ᱜᱮᱭᱟ ᱟᱯᱮᱥᱮᱱ ᱡᱟᱦᱟᱸ ᱛᱟᱲᱳᱣᱟᱨᱤ ᱫᱟᱜ ᱠᱚ ᱠᱟᱹᱯᱤ, ᱛᱟᱨᱣᱟᱨᱮ, ᱟᱸᱜ ᱥᱟᱨ ᱫᱟᱜ ᱠᱚ-ᱠᱚ ᱡᱚᱲᱟ ᱟᱠᱚᱫᱚ
ᱦᱩᱭᱩᱜ ᱜᱮᱭᱟ ᱫᱟᱹᱭ ᱱᱚᱛᱮ ᱦᱚᱸ ᱚᱱᱟ ᱠᱷᱟᱸᱰᱟᱣ ᱫᱟᱜ ᱫᱚ ᱦᱩᱭᱩᱜ ᱜᱮᱭᱟ
ᱦᱚᱭ ᱚᱱᱟ ᱫᱚ ᱟᱫᱚ
ᱢᱟᱱᱮ ᱢᱚᱡᱽ ᱫᱚ ᱵᱟᱹᱧ ᱵᱟᱲᱟᱭᱟ ᱫᱟᱹᱭ ᱠᱟᱨᱚᱱ ᱤᱧᱦᱚᱸ ᱚᱱᱟ ᱠᱚ ᱡᱟᱭᱜᱟ ᱠᱚᱨᱮ ᱢᱟᱱᱮ ᱚᱱᱠᱟ ᱞᱮᱠᱟ ᱵᱟᱹᱧ ᱪᱟᱞᱟᱣ ᱠᱟᱱ ᱜᱮᱭᱟ ᱥᱮ ᱫᱷᱟᱨᱟ ᱚᱱᱠᱟ ᱵᱷᱚᱡᱽᱡᱚᱢ ᱠᱚ ᱪᱟᱞᱟ ᱦᱩᱭ ᱠᱟᱱᱟ ᱟᱨ ᱦᱮᱡ ᱦᱩᱭ ᱠᱟᱱᱟ ᱢᱟᱱᱮ ᱦᱩᱭ ᱢᱟ ᱦᱩᱭᱩᱜ ᱜᱮ ᱟᱸᱡᱚᱢ ᱟᱠᱟᱫ ᱜᱤᱭᱟᱹᱧ
ᱦᱩᱸ-ᱦᱩᱸ, ᱦᱩᱸ
ᱪᱮᱫ ᱦᱚᱸ ᱵᱟᱝ ᱟᱸᱡᱚᱢᱚᱜ ᱠᱟᱱᱟ
ᱟᱫᱚ ᱢᱩᱪᱟᱹᱫ ᱨᱮ ᱞᱟᱹᱭᱟ ᱟᱫᱚ ᱚᱱᱟ-ᱚᱱᱟ ᱦᱚᱸ ᱠᱷᱟᱸᱰᱟ ᱫᱟᱜ ᱦᱚᱸ ᱡᱩᱫᱤ ᱡᱩᱫᱤ ᱵᱟᱹᱨᱭᱟᱹᱛ ᱠᱚ ᱵᱟᱠᱚ ᱦᱤᱡᱩᱜᱼᱟ ᱵᱟᱠᱚ ᱵᱚᱞᱚ ᱞᱮᱱᱠᱷᱟᱱᱡ ᱠᱷᱟᱸᱰᱟ ᱫᱟᱜ ᱦᱚᱸ ᱵᱟᱠᱚ ᱩᱰᱩᱠᱚᱜᱼᱟ ᱟᱫᱚ ᱩᱱᱠᱩ ᱦᱮᱡ ᱞᱮᱱᱠᱷᱟᱡ ᱠᱷᱟᱸᱰᱟ ᱫᱟᱜ ᱠᱚ ᱩᱰᱩᱠᱚᱜᱼᱟ ᱤᱱᱟᱹ ᱯᱚᱨᱮ ᱠᱚ ᱵᱟᱭᱟᱮᱭᱟ ᱤᱱᱟᱹ ᱯᱚᱨᱮ ᱥᱤᱫᱽᱨᱟᱹ ᱫᱟᱱ ᱫᱚ ᱦᱩᱭᱩᱜ ᱟᱠᱟᱫᱟ ᱟᱫᱚ ᱠᱷᱟᱱ ᱫᱚ ᱥᱤᱸᱫᱽᱨᱟᱹᱫᱟᱱ ᱦᱩᱭᱩᱜᱼᱟ ᱟᱫᱚ ᱟᱞᱮ ᱥᱮᱫ ᱫᱚ ᱢᱟᱱᱮ ᱵᱷᱳᱨ-ᱵᱷᱳᱨ ᱴᱟᱭᱤᱢ ᱜᱮ ᱦᱩᱭᱩᱜᱼᱟ ᱡᱟᱦᱟᱸ ᱞᱮᱠᱟ ᱞᱚᱜᱽᱱᱚ ᱨᱮᱫᱚ ᱵᱟᱯᱞᱟ ᱫᱚ ᱵᱟᱝ ᱦᱩᱭᱩᱜᱼᱟ ᱢᱟᱱᱮ ᱵᱷᱳᱨ-ᱵᱷᱳᱨ ᱴᱟᱭᱤᱢ ᱦᱩᱭᱩᱜᱼᱟ ᱟᱨᱠᱤ ᱵᱮᱲᱟ ᱠᱚᱫᱚ ᱵᱟᱭ ᱨᱟᱠᱟᱵᱟ ᱢᱮᱱᱠᱷᱟᱱ ᱚᱭ ᱯᱩᱭᱞᱩ ᱥᱤᱢ ᱫᱚᱠᱚ ᱨᱟᱜ ᱜᱮᱭᱟ ᱠᱚ
ᱦᱚᱭ ᱚᱱᱠᱟ ᱜᱮ ᱫᱟᱹᱭ ᱢᱟᱱᱮ ᱱᱚᱛᱮ ᱦᱚᱸ ᱟᱞᱮ ᱱᱚᱛᱮ ᱦᱚᱸ ᱚᱱᱠᱟᱜᱮ ᱟᱵᱚᱣᱟᱜ ᱢᱟᱱᱮ ᱡᱟᱹᱥᱛᱤ ᱫᱷᱟᱨᱟ ᱠᱟᱹᱢᱤ ᱠᱚ ᱛᱟᱦᱮᱱ ᱜᱮᱭᱟ ᱥᱮ
ᱦᱩᱸ-ᱦᱩᱸ, ᱦᱩᱸ ᱟᱨ ᱟᱥᱚᱞ ᱨᱮᱫᱚ ᱦᱟᱱ ᱞᱮᱠᱷᱟᱱ ᱵᱟᱯᱞᱟ ᱦᱟᱸᱰᱮ ᱢᱟ ᱵᱟᱵᱚᱱ ᱞᱟᱦᱟ ᱫᱟᱲᱮᱭᱟᱜ-ᱟ᱾ ᱦᱟᱸᱰᱮ ᱠᱷᱚᱱᱟ ᱠᱚ ᱦᱤᱡᱩᱜ-ᱟ ᱛᱚᱵᱮ ᱥᱮ
ᱦᱚᱭ ᱛᱟᱯᱚᱨᱮ ᱦᱟᱸᱰᱮ ᱠᱷᱚᱱ ᱦᱮᱡ ᱠᱟᱛᱮᱫ ᱦᱚᱸ ᱵᱟᱝ ᱦᱩᱭᱩᱜ ᱜᱮᱭᱟ ᱥᱮ ᱟᱹᱰᱤ ᱠᱷᱚᱱ ᱢᱮᱱᱟᱜᱼᱟ ᱡᱟᱶᱟᱭ ᱫᱟᱨᱟᱢ ᱠᱚ ᱡᱟᱶᱟᱭ ᱛᱩᱯᱩ ᱠᱚ ᱚᱱᱟ ᱠᱚ ᱠᱟᱹᱢᱤ ᱠᱟᱡᱽ ᱵᱟᱝ ᱥᱟᱢᱴᱟᱣ ᱞᱮᱱᱠᱷᱟᱱ ᱢᱟ ᱱᱟᱦᱟᱜ ᱫᱚ ᱵᱟᱝ ᱦᱩᱭᱩᱜ ᱛᱟᱵᱚᱱᱟ ᱥᱮ
ᱦᱩᱸ-ᱦᱩᱸ, ᱦᱩᱸ ᱟᱨᱚ ᱥᱟᱞᱟ ᱫᱟᱨᱤ ᱠᱚ ᱟᱛᱟᱝᱟ ᱛᱚᱵᱮᱡᱟᱹᱱᱤᱡ ᱛᱚ ᱥᱤᱸᱫᱨᱟᱹ ᱫᱟᱱ ᱫᱚ ᱦᱩᱭᱩᱜ ᱟᱥᱮ
ᱦᱚᱭ-ᱦᱚᱭ ᱚᱱᱟᱠᱚ ᱡᱷᱚᱛᱚ ᱠᱤᱪᱷᱩ ᱢᱩᱪᱟᱹᱫ ᱠᱟᱛᱮᱫ ᱱᱟᱦᱟᱜ ᱥᱤᱸᱫᱨᱟᱹᱫᱟᱱ ᱦᱩᱭᱩᱜᱼᱟ᱾
ᱦᱩᱸ, ᱦᱩᱸ-ᱦᱩᱸ ᱟᱫᱚ ᱥᱤᱸᱫᱽᱨᱟᱹ ᱟᱵᱚ ᱫᱚ ᱟᱥᱚᱞ ᱠᱟᱹᱢᱤ ᱫᱚ ᱥᱤᱸᱫᱽᱨᱟᱹᱫᱟᱱ ᱜᱮ ᱟᱫᱚ ᱚᱱᱟ ᱞᱟᱦᱟ ᱛᱤᱱᱟᱹᱜ ᱚᱱᱟ ᱢᱟ ᱡᱚᱛᱚ ᱢᱚᱡᱽ ᱛᱟᱦᱮᱱᱟ ᱚᱱᱟ ᱢᱟ ᱡᱚᱛᱚ ᱜᱤᱵᱚᱱ ᱧᱮᱞ ᱢᱟᱱᱮ ᱚᱱᱟ ᱫᱚ ᱧᱮᱞ ᱜᱮ ᱦᱩᱭᱩᱜᱼᱟ ᱞᱟᱦᱟᱜᱮ ᱚᱱᱟ ᱠᱚᱫᱚ ᱞᱟᱜᱮ ᱞᱟᱦᱟ ᱠᱚᱨᱟᱣ ᱦᱩᱭᱩᱜᱼᱟ᱾ ᱟᱫᱚ ᱠᱷᱟᱱ ᱫᱚ ᱵᱟᱯᱞᱟ ᱨᱮ ᱠᱤᱪᱷᱩ- ᱠᱤᱪᱷᱩ ᱧᱮᱞ ᱦᱩᱭᱩᱜ-ᱟ᱾ ᱥᱤᱧ ᱵᱮᱲᱟ ᱦᱚᱸᱠᱚ ᱵᱟᱯᱟᱜ ᱜᱮᱭᱟ ᱟᱫᱚ ᱥᱤᱧ ᱵᱮᱲᱟ ᱵᱟᱯᱞᱟ ᱫᱚ ᱟᱹᱞᱤᱧ ᱫᱚ ᱠᱚᱢ ᱜᱮᱞᱤᱧ ᱟᱠᱟᱫᱟ ᱟᱨ ᱠᱩ ᱢᱟᱱᱮ ᱟᱞᱮ ᱥᱮᱱ ᱫᱚ ᱧᱤᱫᱟᱹ ᱜᱮᱠᱚ ᱵᱟᱯᱞᱟᱜᱼᱟ ᱥᱤᱧ ᱵᱮᱲᱟ ᱫᱚ ᱵᱟᱝ ᱟᱨ ᱵᱟᱥᱟ ᱵᱟᱯᱞᱟ ᱠᱚᱠᱚ ᱵᱟᱯᱞᱟᱜ ᱜᱮᱭᱟ ᱟᱞᱮ ᱫᱚ ᱵᱟᱥᱟ ᱵᱟᱯᱞᱟ ᱫᱚ ᱵᱟᱝᱞᱮ ᱵᱟᱯᱞᱟᱜ ᱜᱮᱭᱟ ᱟᱞᱮ ᱫᱚ ᱵᱟᱥᱟ ᱫᱚ ᱵᱟᱠᱚ ᱛᱮᱦᱮᱱ ᱜᱮᱭᱟ ᱠᱚ
ᱟᱞᱮ ᱱᱚᱛᱮ ᱦᱚᱸ ᱚᱱᱠᱟ ᱵᱟᱥᱟ ᱵᱟᱯᱞᱟ ᱢᱟ ᱵᱟᱝᱜᱮ ᱟᱨ ᱥᱤᱧ ᱵᱮᱲᱟ ᱦᱚᱸ ᱤᱧ ᱫᱚ ᱥᱳᱥᱟᱞ ᱢᱤᱰᱤᱭᱟ ᱛᱟᱞᱟ ᱛᱮᱜᱤᱧ ᱧᱮᱞ ᱟᱠᱟᱫᱟ ᱵᱟᱝᱠᱷᱟᱱ ᱟᱞᱮ ᱱᱚᱛᱮ ᱢᱟ ᱵᱟᱝ ᱦᱳᱭᱳᱜᱼᱟ ᱥᱤᱧ ᱵᱮᱲᱟ ᱫᱚ᱾
ᱦᱩᱸ ᱦᱩᱸ ᱟᱨᱼᱼ
ᱵᱟᱦᱮᱨ ᱠᱚᱨᱮᱜ ᱤᱭᱟᱹ ᱟᱠᱟᱜ ᱜᱮ ᱤᱧ ᱦᱚᱸ ᱟᱞᱮᱭᱟᱜ ᱚᱱᱛᱮ ᱵᱟᱦᱮᱨ ᱠᱚ ᱥᱮᱫ ᱡᱟᱦᱟᱸᱠᱚᱥᱮᱫ ᱯᱟᱲᱦᱟᱜ ᱤᱧ ᱪᱟᱞᱟᱶ ᱞᱮᱱᱟ ᱚᱞᱚᱜᱼᱼ ᱯᱟᱲᱦᱟᱜ ᱞᱟᱹᱜᱤ ᱚᱱᱛᱮᱧ ᱟᱸᱡᱚᱢ ᱠᱟᱜ ᱠᱚᱣᱟ ᱡᱮ ᱚᱱᱼᱼ ᱛᱮ ᱢᱟ ᱵᱟᱥᱟ ᱵᱟᱯᱞᱟ ᱡᱟᱦᱟᱸ ᱠᱚ ᱢᱮᱛᱟᱜ ᱠᱟᱱᱟ ᱚᱱᱮ ᱢᱟᱰᱣᱟ ᱢᱟᱱᱮ ᱛᱟᱦᱮᱱᱟᱠᱚ ᱟᱠᱚ ᱠᱚ ᱤᱥᱤᱱ ᱵᱟᱥᱟᱝᱟ ᱩᱱᱠᱩ ᱵᱟᱹᱨᱭᱟᱹᱛᱼᱼ ᱠᱚᱢᱮ ᱨᱟᱹᱥᱠᱟᱹᱭᱟᱠᱚ ᱟᱠᱚ ᱤᱥᱤᱱ ᱵᱟᱥᱟᱝ ᱠᱟᱛᱮᱜ ᱠᱚ ᱡᱚᱢᱟ ᱛᱟᱦᱮᱱᱟᱠᱚ ᱚᱱᱮ ᱚᱱᱠᱟ᱾
ᱦᱳᱭ ᱦᱳᱭ ᱟᱫᱚ ᱟᱫᱚ ᱚᱠᱟ ᱚᱠᱟᱼᱼ ᱛᱮ ᱱᱤᱭᱚᱢ ᱚᱱᱠᱟ ᱞᱮᱠᱟ ᱠᱚ ᱠᱚᱨᱟᱣᱟ ᱢᱮᱱᱠᱷᱟᱱ ᱱᱚᱛᱮ ᱫᱚ ᱟᱨ ᱵᱟᱯᱞᱟᱼᱼ ᱛᱚ ᱟᱹᱰᱤ ᱞᱮᱠᱟᱱᱟᱜ ᱜᱮ ᱢᱱᱟᱜ-ᱟ ᱟᱫᱚᱼᱼ ᱱᱚᱣᱟ ᱢᱟ ᱵᱚᱱ ᱧᱮᱞ ᱠᱮᱫᱟ ᱡᱮ ᱧᱮᱞ ᱧᱮᱯᱮᱞ ᱵᱟᱯᱞᱟ ᱱᱚᱣᱟ ᱢᱟ ᱴᱷᱤᱠ ᱜᱮᱭᱟ ᱚᱱᱮ ᱡᱟᱦᱟᱸᱼᱼ ᱟᱨ ᱟᱨᱦᱚ ᱮᱴᱟᱜ ᱵᱟᱯᱞᱟ ᱢᱮᱱᱟᱜᱼᱟ ᱡᱟᱦᱟᱸᱭ ᱪᱷᱟᱹᱰᱩᱭᱤ ᱠᱚᱠᱚ ᱵᱟᱯᱞᱟ ᱠᱚᱣᱟ ᱥᱮ ᱨᱟᱺᱰᱤ ᱠᱚᱠᱚ ᱵᱟᱯᱼᱼ ᱵᱟᱯᱞᱟ ᱠᱚᱣᱟ ᱟᱱᱟ ᱵᱟᱯᱼᱼ
ᱦᱳᱭ ᱦᱳᱭ ᱦᱳᱭ ᱵᱟᱝ ᱤᱧ ᱫᱚ ᱚᱱᱠᱟᱱ ᱵᱟᱯᱼᱼ ᱵᱟᱯᱞᱟ ᱫᱚ ᱟᱫᱚ ᱤᱧ ᱢᱟᱱᱮ ᱱᱤᱛ ᱫᱷᱟᱹᱵᱤᱡ ᱢᱟ ᱵᱟᱹᱧ ᱧᱮᱞ ᱟᱠᱟᱜ ᱜᱮᱭᱟ ᱢᱟᱱᱮ ᱦᱩᱭ ᱠᱟᱱ ᱜᱮᱭᱟ ᱟᱞᱮᱨᱮᱱ ᱯᱮᱲᱟ ᱯᱟᱲᱦᱟᱹ ᱛᱷᱩᱨᱩᱼᱼ ᱤᱭᱟᱹ ᱠᱚᱨᱮᱜ ᱫᱚ ᱟᱫᱚ ᱚᱱᱠᱟ ᱞᱮᱠᱟ ᱪᱟᱞᱟᱣ ᱵᱟᱲᱟ ᱵᱟᱝ ᱦᱩᱭ ᱠᱟᱱᱟ᱾
ᱦᱩᱸ ᱦᱩᱸ ᱦᱩᱸ
ᱟᱫᱚ ᱚᱱᱠᱟ ᱜᱮ ᱡᱩᱫᱤ ᱟᱢ ᱱᱟᱥᱮᱱᱟᱜᱼᱼ ᱫᱟᱹᱭᱮᱢ ᱵᱟᱲᱟᱭ ᱠᱷᱟᱱ ᱞᱟᱹᱭᱟᱹᱧ ᱢᱮ ᱩᱱᱠᱩ ᱫᱚ ᱢᱟᱱᱮ ᱫᱟᱹᱲᱣᱟᱹ ᱠᱚᱨᱮᱜ ᱠᱚ ᱛᱩᱞ ᱠᱚᱣᱟ ᱥᱮ ᱵᱟᱝ ᱪᱮᱫᱠᱟ ᱞᱮᱠᱟ ᱦᱩᱭᱩᱜᱼᱟ ᱵᱟᱝ ᱦᱩᱭᱩᱜᱼᱟ᱾
ᱦᱳᱭ ᱟᱫᱚ ᱡᱟᱦᱟᱸ ᱢᱟᱱᱮ ᱪᱷᱟᱹᱰᱩᱭᱤ ᱠᱚᱣᱟᱜ ᱫᱚ ᱟᱸᱡᱚᱢ ᱟᱠᱟᱜ ᱟᱹᱧᱼᱼ ᱥᱤᱸᱫᱩᱨ ᱜᱮ ᱜᱟᱱᱚᱜ ᱛᱟᱠᱚᱣᱟ ᱥᱤᱸᱫᱩᱨ ᱫᱚ ᱟᱫᱚ ᱛᱩᱞ ᱫᱚ ᱵᱟᱝᱠᱚ ᱛᱩᱞ ᱠᱚᱣᱟ ᱠᱤᱱᱛᱩ ᱡᱟᱣᱟᱭᱼᱼ ᱠᱚ ᱜᱷᱚᱸᱲᱟᱭ ᱭᱟ ᱢᱮᱱᱠᱷᱟᱱᱼᱼ ᱵᱟᱦᱩ ᱠᱩᱲᱤ ᱫᱚ ᱥᱩ ᱟᱫᱚ ᱟᱢ ᱥᱤᱸᱫᱩᱨ ᱫᱟ ᱩᱱᱤ ᱫᱚ ᱢᱟᱱᱮ ᱥᱤᱸᱫᱩᱨ ᱤᱸᱫᱩᱜ
ᱵᱟᱯᱞᱟᱭᱟ ᱫᱟᱨᱮ ᱨᱮᱜᱮ ᱥᱤᱸᱫᱩᱨᱟᱭᱟ ᱩᱱᱤ ᱵᱟᱹᱦᱩ ᱠᱩᱲᱤ ᱫᱚ ᱵᱟᱭ ᱥᱤᱸᱫᱩᱨᱟᱭᱟ ᱪᱷᱟᱰᱩᱭᱤ ᱫᱚ᱾ ᱟᱫᱚ ᱩᱱᱤ ᱫᱚ ᱟᱫᱚ ᱨᱮᱵᱮᱫ ᱟᱭᱟ᱾ ᱳ ᱩᱱᱤ ᱫᱚ ᱟᱡ ᱟᱡ ᱛᱮᱜᱮ ᱡᱟᱦᱟᱸᱭ ᱮᱫᱮᱞ ᱠᱩᱲᱤ ᱠᱤᱝᱵᱟ ᱚᱱᱠᱟ ᱤᱭᱟᱹ ᱠᱚᱠᱚ ᱦᱩᱭᱩᱜᱼᱟ᱾ ᱟᱡᱷᱱᱟᱨ ᱠᱚ ᱩᱱᱠᱩ ᱜᱮᱠᱚ ᱥᱤᱸᱫᱩᱨᱟᱭᱟ ᱢᱟᱱᱮ ᱟᱡ ᱡᱟᱶᱟᱭ ᱫᱚ ᱵᱟᱭ ᱥᱤᱸᱫᱩᱨ ᱫᱟᱲᱮᱭᱟᱭᱟ᱾ ᱟᱨ ᱨᱟᱺᱰᱤ ᱢᱟᱵᱚ ᱵᱟᱲᱟᱭ ᱜᱮᱭᱟ ᱨᱟᱺᱰᱤ ᱫᱚ ᱵᱟᱠᱚ ᱥᱤᱸᱫᱩᱨᱚᱜᱼᱟ ᱢᱤᱫ ᱫᱷᱟᱣ ᱥᱤᱸᱫᱩᱨ ᱠᱟᱛᱮᱜᱼᱼ ᱡᱟᱶᱟᱭ ᱮ ᱜᱚᱡ ᱞᱮᱱᱠᱷᱟᱱ ᱢᱤᱫ ᱥᱟᱶ ᱛᱮᱠᱤᱱ ᱛᱟᱦᱮᱱ ᱨᱮᱦᱚᱸᱼᱼ ᱥᱟᱵᱠᱟᱜ ᱢᱮ ᱩᱱᱤ ᱨᱮᱱ ᱜᱤᱫᱟᱹᱨ ᱯᱤᱫᱟᱹᱨ ᱵᱟᱹᱱᱩᱜ ᱠᱚᱛᱟᱭᱟ ᱢᱮᱱᱠᱷᱟᱱ ᱮᱱᱛᱮ ᱨᱮᱦᱚᱸ ᱨᱟᱺᱰᱤᱭᱮᱱᱟᱭ ᱮᱱᱛᱮ ᱨᱮᱦᱚᱸ ᱩᱱᱤ ᱫᱚ ᱟᱫᱚᱼᱼ ᱥᱤᱸᱫᱩᱨ ᱫᱚ ᱵᱟᱭ ᱧᱟᱢᱟ ᱪᱮᱫᱟᱜ ᱥᱮ ᱩᱱᱤ ᱫᱚ ᱢᱟᱱᱮ ᱜᱚᱡ ᱩᱛᱼᱼ ᱩᱛᱟᱹᱨ ᱨᱮᱱ ᱛᱟᱭᱟ ᱛᱚ ᱯᱩᱭᱞᱳ ᱡᱟᱸᱶᱟᱭ ᱫᱚ ᱛᱟᱦᱚᱞᱮ ᱟᱫᱚ ᱢᱤᱫ ᱫᱷᱟᱣ ᱥᱤᱸᱫᱩᱨ ᱟᱫᱮ ᱛᱟᱦᱮᱜ᱾ ᱟᱫᱚ ᱠᱩᱲᱤ ᱜᱤᱫᱽᱨᱟᱹ ᱫᱚ ᱢᱤᱫᱴᱟᱝ ᱫᱷᱟᱣ ᱜᱮᱛᱟᱵᱚᱱ ᱮᱢᱼᱼ ᱢᱤᱫ ᱫᱷᱟᱣ ᱜᱮ ᱯᱩᱭᱞᱩ ᱚᱱᱟᱜᱮ ᱢᱩᱪᱟᱹᱫ ᱟᱫᱚ ᱫᱚᱥᱨᱟ ᱠᱟᱭ ᱛᱮᱫᱚ ᱟᱫᱚᱼᱼ ᱦᱮ ᱩᱱᱠᱩ ᱫᱚ ᱵᱟᱠᱚ ᱥᱤᱸᱫᱩᱨ ᱟᱠᱚ ᱜᱮᱭᱟ᱾
ᱦᱳᱭ ᱠᱤᱱᱛᱩ ᱛᱟᱨ ᱢᱚᱫᱽᱫᱷᱮ ᱫᱚᱭ ᱫᱤᱥᱟᱹᱜ ᱠᱟᱱ ᱜᱮᱭᱟ ᱢᱟᱱᱮ ᱨᱟᱺᱰᱤ ᱠᱚ ᱡᱟᱦᱟᱸᱭ ᱠᱚᱢ ᱵᱚᱭᱮᱥ ᱠᱚᱠᱚ ᱨᱟᱺᱰᱤᱜ ᱠᱟᱱ ᱜᱮᱭᱟ ᱥᱮᱼᱼ
ᱩᱝᱠᱩ ᱟᱠᱚ ᱛᱮᱠᱚᱼᱼ ᱡᱟᱶᱟᱭᱚᱜ ᱠᱟᱱᱟ ᱟᱨ ᱥᱤᱸᱫᱩᱨᱚᱜ ᱠᱟᱱ ᱜᱮᱭᱟ ᱠᱚ ᱢᱟᱱᱮᱧ ᱧᱮᱞ ᱵᱟᱲᱟ ᱟᱠᱟᱫ ᱠᱚᱣᱟ ᱟᱹᱭᱩ ᱴᱷᱮᱱᱤᱧ ᱟᱸᱡᱚᱢ ᱠᱟᱫᱟ ᱡᱮᱼᱼ ᱱᱩᱭ ᱫᱚ ᱱᱚᱝᱠᱟ ᱨᱟᱺᱰᱤ ᱞᱮᱱᱟ ᱟᱨ ᱵᱟᱯᱞᱟ ᱟᱠᱟᱱᱟᱭ ᱟᱫᱚ ᱧᱮᱞ ᱠᱚᱣᱟ ᱡᱮ ᱩᱱᱠᱩ ᱢᱟᱠᱚ ᱥᱤᱸᱫᱩᱨᱚᱜᱼᱼ ᱠᱟᱱᱟ ᱢᱟᱱᱮ ᱫᱚᱢᱮ ᱦᱚᱲ ᱫᱚ ᱱᱮᱛᱟᱨ ᱫᱚ ᱢᱟᱱᱮ ᱵᱟᱝᱠᱚ ᱢᱟᱱᱟᱣᱮᱜ ᱜᱮᱭᱟ ᱚᱱᱟ ᱡᱤᱱᱤᱥ ᱴᱟᱜ᱾
ᱦᱳᱭ ᱟᱫᱚ ᱱᱚᱣᱟ ᱫᱚ ᱟᱵᱚᱣᱟᱜ ᱜᱮ ᱵᱟᱹᱲᱤᱡ ᱪᱮᱫᱟᱜ ᱥᱮ ᱟᱵᱟᱠᱷᱟᱱᱼᱼ ᱛᱚ ᱧᱮᱞ ᱞᱮᱠᱷᱟᱱᱡ ᱵᱚᱱ ᱡᱟᱦᱟᱸ ᱱᱤᱭᱚᱢ ᱚᱱᱟ ᱫᱚ ᱢᱟᱱᱟᱣ ᱜᱮ ᱦᱩᱭᱩᱜ ᱛᱟᱵᱱᱟ ᱟᱨ ᱚᱱᱠᱟ ᱞᱮᱠᱟ ᱦᱚᱸ ᱚᱱᱠᱟ ᱴᱟᱭᱴᱮᱞ ᱴᱟᱭᱴᱮᱞ ᱦᱚᱸᱠᱚ ᱵᱟᱯᱞᱟᱜ ᱠᱟᱱᱟ ᱜᱮᱭᱟ ᱠᱚ ᱦᱮᱸᱥᱮ ᱾
ᱦᱳᱭ ᱦᱳᱭ ᱴᱟᱭᱴᱮᱞ ᱴᱟᱭᱴᱮᱞ ᱦᱚᱸ ᱚᱱᱠᱟ ᱦᱩᱭᱩᱜ ᱠᱟᱱ ᱜᱮᱭᱟ ᱾
ᱦᱳᱭ ᱢᱟᱱᱮ ᱮᱠᱪᱩᱞᱤᱭᱟᱼᱼ ᱤᱧᱟᱜ ᱢᱮᱱ ᱞᱮᱠᱟᱛᱮᱫᱚ ᱚᱱᱟ ᱫᱚ ᱵᱟᱭ ᱴᱷᱤᱠᱚᱜᱼᱟ, ᱦᱚᱭᱛᱚ ᱠᱤᱪᱷᱩ ᱫᱤᱱ ᱥᱩᱠ ᱠᱤᱱ ᱛᱟᱦᱮᱱᱟ ᱢᱮᱱᱠᱷᱟᱱ ᱟᱡᱤᱵᱚᱱ ᱠᱟᱞ ᱥᱩᱠ ᱫᱚ ᱵᱟᱠᱤᱱ ᱛᱟᱦᱮᱸ ᱫᱟᱲᱮᱭᱟᱜᱼᱟ ᱾ ᱢᱤᱫᱴᱮᱱ ᱟᱞᱮ ᱩᱛᱩ ᱨᱮᱜᱮ ᱧᱮᱞ ᱦᱩᱭᱩᱜ ᱠᱟᱱᱟ ᱡᱟᱦᱟᱸ ᱢᱟᱱᱰᱤ ᱠᱤᱥᱠᱩ ᱩᱱᱠᱩ ᱫᱚ ᱵᱟᱵᱚ ᱯᱮᱲᱟᱜ ᱜᱮᱭᱟ ᱚᱱᱟ ᱫᱚ ᱥᱮᱫᱟᱭ ᱡᱩᱜᱽ ᱠᱷᱚᱱᱟᱜ ᱜᱮ ᱢᱮᱱᱟᱜ ᱠᱟᱫᱟ ᱾ ᱱᱮᱛᱟᱨ ᱫᱚ ᱚᱱᱟ ᱫᱚ ᱵᱟᱝᱠᱚ ᱞᱟᱹᱭ ᱫᱟ ᱦᱩᱸ ᱱᱮᱛᱟ ᱚᱱᱟ ᱠᱚᱫᱚ ᱵᱟᱠᱚ ᱢᱚᱱᱮᱭᱟᱜ ᱠᱟᱱᱟ ᱞᱟᱹᱭ ᱫᱟᱠᱚ ᱡᱮ ᱦᱮᱸ ᱱᱤᱡᱮᱨᱟᱜ ᱴᱷᱤᱠ ᱛᱟᱦᱮᱱ ᱠᱷᱟᱱ ᱡᱷᱚᱛᱚᱣᱟᱜ ᱜᱮ ᱦᱩᱭᱩᱜᱼᱟ ᱢᱮᱱᱠᱷᱟᱱ ᱱᱤᱭᱚᱢ ᱠᱟᱱᱟᱜ ᱱᱤᱭᱚᱢ ᱦᱚᱵᱚ ᱢᱟᱱᱟᱣ ᱵᱟᱛᱟᱣ ᱜᱮᱭᱟ ᱥᱮ, ᱟᱫᱚ ᱵᱟᱝᱠᱚ ᱢᱟᱱᱟᱣ ᱵᱟᱛᱟᱣ ᱮᱫᱟ ᱾
ᱠᱷᱩᱛᱤ ᱠᱟᱱ ᱜᱮᱭᱟ ᱥᱮ ᱠᱟᱨᱚᱱ ᱫᱤᱥᱟᱹ ᱟᱠᱟᱱ ᱜᱮᱭᱟ ᱚᱱᱠᱟ ᱢᱟᱱᱰᱤ ᱠᱤᱥᱠᱩ ᱡᱟᱦᱟᱭ ᱠᱚᱠᱚ ᱵᱟᱯᱞᱟ ᱠᱟᱱ ᱜᱮᱭᱟ ᱥᱮ ᱩᱱᱠᱩ ᱠᱚᱨᱮᱱ ᱢᱟᱱᱮ ᱟᱫᱚ ᱵᱟᱝ ᱫᱚ ᱚᱱᱟᱫᱚ ᱵᱟᱵᱚᱱ ᱚᱱᱠᱟ ᱵᱟᱵᱚᱱ ᱯᱟᱲᱟᱜ ᱛᱮ ᱚᱱᱠᱟ ᱥᱮ ᱵᱟᱝ ᱫᱚ ᱪᱮᱫ ᱠᱷᱟᱹᱛᱤᱨᱟᱜ ᱛᱮ ᱩᱱᱠᱩ ᱨᱮᱱ ᱜᱤᱫᱽᱨᱟᱹ ᱠᱚ ᱥᱮ ᱟᱠᱚᱣᱟᱜ ᱡᱟᱦᱟᱱᱟᱜ ᱢᱟᱱᱮ ᱥᱚᱢᱚᱥᱥᱟ ᱚᱱᱠᱟ ᱞᱟᱜᱟᱛᱟᱨ ᱢᱮᱱᱟᱜ ᱜᱮᱭᱟ ᱟᱫᱚ ᱠᱚ ᱢᱮᱱᱟ ᱯᱟᱞᱮ ᱱᱩᱭ ᱫᱚ ᱚᱱᱠᱟ ᱠᱤᱱ ᱵᱟᱯᱼᱼ ᱵᱟᱯᱞᱟ ᱞᱮᱱ ᱛᱮᱜᱮ ᱚᱱᱠᱟ ᱦᱩᱭ ᱮᱱᱟ ᱾
ᱦᱳᱭ ᱧᱮᱞ ᱦᱩᱭ ᱟᱠᱟᱱ ᱜᱮᱭᱟ ᱥᱮ ᱟᱫᱚ ᱟᱫᱚ ᱵᱟᱠᱷᱟᱡ ᱱᱮᱛᱟᱨ ᱫᱚ ᱵᱟᱝ ᱠᱚ ᱢᱟᱱᱟᱣ ᱵᱟᱛᱟᱣ ᱮᱫᱟ ᱮᱠᱪᱩᱭᱞᱤ ᱚᱱᱟ ᱫᱚ ᱢᱟᱱᱟᱣ ᱵᱟᱛᱟᱣ ᱞᱟᱹᱠᱛᱤ ᱠᱟᱱᱟ ᱾ ᱪᱮᱫᱟᱜ ᱥᱮ ᱚᱱᱟ ᱫᱚ ᱦᱩᱭᱩᱜ ᱠᱟᱱ ᱜᱮ ᱧᱮᱞᱮᱫ ᱜᱮᱭᱟ ᱵᱚᱱ ᱡᱮ ᱚᱱᱠᱟ ᱵᱟᱯᱼᱼ ᱵᱟᱯᱞᱟ ᱞᱮᱱᱠᱷᱟᱡ ᱚᱱᱟ ᱫᱚ ᱥᱩᱠ ᱛᱮᱫᱚ ᱵᱟᱝ ᱛᱟᱦᱮᱸ ᱦᱩᱭᱩᱜ ᱠᱟᱱᱟ ᱥᱮ ᱵᱟᱝ ᱡᱟᱦᱱᱟᱜ ᱵᱟᱝ ᱡᱟᱦᱱᱟᱜ ᱚᱥᱟᱱᱛᱤ ᱦᱩᱭᱩᱜ ᱠᱟᱱ ᱜᱮᱭᱟ ᱾
ᱟᱵᱚ ᱫᱚ ᱢᱟᱱᱮ ᱠᱚᱢ ᱩᱢᱮᱨ ᱨᱮ ᱡᱟᱦᱟᱸᱭ ᱠᱚ ᱵᱟᱯᱞᱟᱜ ᱠᱟᱱᱟ ᱩᱱᱠᱩ ᱫᱚ ᱟᱫᱚ ᱪᱮᱫ ᱟᱢᱼᱼ ᱤᱧ ᱵᱷᱟᱜᱮ ᱢᱮᱱᱟᱜ ᱞᱟᱝ ᱟ ᱛᱚ, ᱟᱫᱚ ᱯᱚᱨᱮᱨ ᱡᱮᱱᱟᱨᱮᱥᱚᱱ ᱫᱚ ᱡᱟᱦᱟᱱᱟᱜ ᱜᱮ ᱦᱳᱭᱮᱱ ᱟᱫᱚ ᱵᱟᱠᱚ ᱪᱤᱱᱛᱟᱹᱭᱮᱫᱟ ᱾
ᱵᱟᱝᱜᱮ ᱵᱟᱝᱜᱮ ᱾
ᱦᱳᱭ ᱢᱟᱱᱮ ᱟᱞᱟᱝ ᱵᱷᱟᱜᱮ ᱢᱮᱱᱟᱜ ᱞᱟᱝᱟ ᱟᱞᱟᱝᱞᱟᱝ ᱵᱷᱟᱹᱜᱤ ᱡᱚᱱᱟᱜ ᱠᱟᱱᱟ ᱵᱟᱯᱞᱟᱜ ᱞᱟᱝ ᱪᱚᱞᱚᱜ ᱚᱱᱟ ᱠᱚ ᱩᱭᱦᱟᱹᱨ ᱵᱷᱟᱵᱽᱱᱟᱭ ᱵᱟᱯᱞᱟᱜ ᱠᱟᱱᱟ ᱠᱚ ᱾ ᱡᱮ ᱯᱚᱨᱮ ᱪᱮᱫ ᱦᱩᱭᱩᱜᱼᱟ ᱥᱮ ᱜᱤᱫᱟᱹᱨᱼ ᱯᱤᱫᱟᱹᱨ ᱚᱱᱟ ᱠᱚᱫᱚ ᱵᱟᱝᱠᱚ ᱩᱭᱦᱟᱹᱨᱮᱫᱟ ᱥᱮ ᱾
ᱦᱳᱭ ᱟᱨ ᱵᱟᱝ ᱟᱨ ᱵᱟᱝ ᱨᱮᱦᱚᱸ ᱢᱟᱱᱮ ᱟᱠᱚ ᱥᱚᱢᱚᱭ ᱫᱚ ᱴᱷᱤᱠ ᱜᱮᱠᱚ ᱛᱟᱦᱮᱸᱱᱟ ᱜᱤᱫᱟᱹᱨ ᱯᱤᱫᱟᱹᱨ ᱠᱚ ᱦᱩᱭ ᱞᱮᱱᱠᱷᱟᱱ ᱩᱱᱫᱚ ᱟᱫᱚ ᱵᱟᱹᱲᱤᱡ ᱥᱮᱫ ᱜᱮ ᱪᱟᱞᱟᱜ ᱾ ᱧᱮᱞ ᱧᱟᱢ
ᱦᱳᱭ ᱦᱳᱭ ᱦᱳᱭ ᱚᱱᱟᱜ ᱜᱮ ᱫᱤᱥᱟᱹᱜ ᱠᱟᱱᱟ ᱟᱨᱠᱤ
ᱟᱨ ᱢᱟᱱᱰᱤ ᱢᱟᱱᱰᱤ ᱠᱚ ᱵᱟᱯᱞᱟᱜ ᱠᱟᱱᱟ ᱢᱩᱨᱢᱩ ᱢᱩᱨᱢᱩᱼᱼ ᱠᱚ ᱵᱟᱯᱞᱟᱜ ᱠᱟᱱᱟ ᱚᱱᱠᱟ ᱫᱚ ᱵᱟᱝ ᱴᱷᱤᱠᱟ ᱥᱮ ᱾
ᱦᱳᱭ ᱦᱳᱭ ᱢᱩᱨᱢᱩ ᱢᱩᱨᱢᱩ ᱦᱚᱸ ᱟᱫᱚ ᱢᱤᱫᱴᱮᱱ ᱤᱭᱟᱹ ᱟᱞᱮ ᱤᱭᱟᱹ ᱨᱮᱜᱮ ᱧᱮᱞ ᱠᱮᱫᱟ, ᱢᱟᱱᱮ ᱵᱟᱯᱞᱟᱭᱮᱱᱟ ᱠᱚ ᱟᱞᱮ ᱥᱩᱨ ᱥᱩᱯᱩᱨ ᱜᱮ ᱟᱫᱚ ᱠᱚ ᱢᱮᱱ ᱮᱫᱟ ᱦᱮ ᱵᱚᱸᱜᱟ ᱵᱩᱨᱩ ᱠᱚ ᱟᱞᱟᱫᱟ ᱜᱮᱠᱷᱟᱱ ᱢᱟ ᱜᱟᱱᱚᱜ ᱜᱮ ᱠᱤᱱᱛᱩ ᱜᱟᱱ ᱢᱟ ᱜᱟᱱᱚᱜ ᱜᱮ ᱢᱮᱱ ᱫᱟᱠᱚ ᱛᱟᱯᱚᱨᱮ ᱩᱱᱤ ᱢᱤᱫᱴᱮᱱ ᱢᱟᱹᱭ ᱜᱤᱫᱽᱨᱟᱹ ᱜᱮ ᱠᱚ ᱡᱟᱶᱟᱭ ᱠᱮᱫᱮᱭᱟ ᱟᱨᱮ ᱨᱟᱺᱰᱤᱭᱮᱱᱟ ᱟᱫᱚ ᱠᱚ ᱢᱮᱱᱟ ᱡᱮ ᱦᱮᱸ ᱯᱟᱞᱮ ᱢᱩᱨᱢᱩ ᱢᱩᱨᱢᱩ ᱨᱮ ᱡᱟᱶᱟᱭ ᱛᱮᱜᱮ ᱚᱱᱠᱟᱭᱮᱱ ᱪᱚᱭ ᱾
ᱦᱩᱸ ᱦᱩᱸ ᱦᱩᱸ
ᱚᱱᱠᱟ ᱠᱟᱛᱮᱜ ᱠᱚ ᱮᱢᱮᱜ ᱠᱚᱜᱮᱭᱟ, ᱟᱨ ᱚᱱᱠᱟ ᱢᱟᱱᱮ ᱡᱟᱦᱟᱱᱟᱜ ᱢᱟ ᱡᱟᱦᱟᱱᱟᱜ ᱚᱜᱷᱚᱴᱚᱱ ᱵᱚᱲᱚ ᱥᱚᱲᱚ ᱦᱩᱭᱩᱜ ᱠᱟᱱᱟ, ᱟᱫᱚ ᱚᱱᱟᱜᱮ ᱤᱥᱩ ᱧᱮᱞᱚᱜ ᱠᱟᱱᱟ ᱡᱮᱦᱮ ᱯᱟᱞᱮᱫ ᱴᱟᱭᱴᱮᱞ ᱴᱟᱭᱴᱮᱞ ᱵᱟᱯᱞᱟ ᱛᱮᱜᱮ ᱠᱤᱱ ᱚᱱᱠᱟᱭᱮᱱ ᱱᱩᱠᱤᱱ ᱫᱚ ᱥᱚᱝᱥᱟᱨ ᱠᱟ ᱠᱟᱛᱮ ᱵᱟᱠᱤᱱ ᱡᱚᱢ ᱯᱩᱨᱟᱹᱣ ᱞᱮᱫ ᱾
ᱦᱳᱭ ᱦᱳᱭ ᱫᱟᱲᱮᱭᱟᱜᱼᱟ, ᱟᱫᱚ ᱟᱵᱚ ᱢᱟ ᱚᱠᱟ ᱦᱚᱸ ᱵᱟᱵᱚᱱ ᱧᱮᱞ ᱟᱠᱟᱫᱼᱟ ᱥᱮ ᱡᱟᱦᱟᱸ ᱵᱚᱱ ᱧᱮᱞ ᱮᱫᱟ ᱥᱮ ᱡᱟᱦᱟᱸ ᱵᱚᱱ ᱟᱡᱼᱼ ᱩᱱ ᱫᱚ ᱚᱱᱟ ᱜᱮᱛᱚ ᱠᱚ ᱵᱩᱡᱷᱟᱹᱣᱫᱟ ᱡᱤᱫᱤ ᱡᱩᱫᱤ ᱥᱟᱹᱨᱤᱜᱮ ᱚᱱᱠᱟ ᱦᱩᱭ ᱠᱚᱜᱼᱟ ᱛᱟᱦᱚᱞᱮ ᱮᱴᱟᱜ ᱦᱚᱲ ᱢᱟ ᱵᱟᱠᱚ ᱜᱚᱡ ᱞᱮᱱᱟ ᱩᱱᱤ ᱨᱮᱱ ᱫᱚ ᱪᱮᱫᱟᱜ ᱮ ᱜᱚᱡ ᱮᱱᱟ ᱚᱱᱟᱦᱚᱸ ᱢᱟᱱᱮ ᱢᱤᱫ ᱠᱟᱛᱷᱟ ᱛᱮᱫᱚ ᱞᱟᱹᱭ ᱜᱟᱱᱚᱜ-ᱟ ᱥᱮ᱾
ᱟᱨ ᱚᱱᱟ ᱵᱟᱯᱞᱟ ᱢᱟ ᱫᱟᱹᱭ ᱪᱷᱳᱴᱳ ᱠᱷᱟᱴᱳ ᱦᱩᱰᱤᱧ ᱡᱤᱱᱤᱥ ᱢᱟ ᱵᱟᱝ ᱠᱟᱱ ᱛᱟᱵᱚᱱᱟ ᱱᱟᱥᱮᱱᱟᱜ ᱩᱭᱦᱟᱹᱨ ᱠᱟᱛᱮᱜ ᱜᱮ ᱛᱟᱲᱟᱢ ᱫᱚᱨᱠᱟᱨ ᱥᱮ ᱠᱟᱨᱚᱱ ᱩᱱᱤ ᱥᱟᱶ ᱫᱚ ᱠᱚ ᱢᱮᱱ ᱠᱟᱫᱟ ᱥᱟᱛ ᱡᱚᱱᱚᱢ ᱛᱟᱦᱮᱸ ᱞᱟᱜᱟᱜ-ᱟ, ᱛᱟᱦᱞᱮ ᱱᱟᱥᱮᱱᱟᱜ ᱢᱟ ᱩᱭᱦᱟᱹᱨ ᱞᱟᱹᱠᱛᱤᱭᱟᱵᱚᱱᱟ ᱥᱮ᱾ ᱡᱮ ᱪᱮᱫᱠᱟᱱ ᱦᱚᱲ ᱥᱟᱶ ᱜᱟᱱᱚᱜ-ᱟ ᱵᱟᱯᱞᱟ ᱪᱮᱫᱠᱟᱱ ᱴᱟᱭᱴᱮᱹᱞ ᱥᱟᱶ ᱵᱟᱝ ᱜᱟᱱᱚᱜ-ᱟ ᱵᱟᱝ ᱜᱟᱱᱚᱜᱼᱟ ᱚᱱᱟ ᱠᱚ ᱠᱚ ᱩᱭᱦᱟᱹᱨ ᱵᱷᱟᱵᱽᱱᱟ ᱠᱟᱛᱮᱜ ᱚᱱᱟ ᱠᱚ ᱰᱟᱦᱟᱨ ᱨᱮᱫᱚ ᱟᱬᱜᱚ ᱜᱮ ᱢᱟᱱᱮ ᱵᱷᱟᱹᱜᱤᱭᱟ᱾
ᱦᱳᱭ ᱦᱳᱭ ᱴᱷᱤᱠ ᱜᱮ᱾